ᱦᱮᱸ ᱜᱚᱝᱠᱮ
ᱦᱮᱸ ᱡᱚᱦᱟᱨ ᱜᱮ ᱜᱚᱝᱠᱮ᱾
ᱦᱮᱸ ᱦᱮᱸ ᱥᱟᱹᱜᱩᱱ ᱛᱤᱠᱤᱱ, ᱱᱟᱯᱟᱭ ᱵᱟᱲᱟ ᱜᱮᱛᱚ?
ᱦᱮᱸ ᱜᱚᱝᱠᱮ ᱱᱟᱯᱟᱭ ᱜᱮ᱾
ᱚ ᱛᱟᱦᱚᱞᱮ ᱪᱮᱠ ᱠᱚ ᱪᱤᱠᱟᱹ ᱵᱟᱲᱟᱭ ᱦᱳᱭᱳᱜ ᱠᱟᱱᱟ?
ᱮᱸᱜ ᱱᱚᱜᱼᱚᱭ ᱠᱟᱹᱴᱤᱜ ᱫᱩᱲᱩᱵ ᱵᱟᱲᱟ ᱠᱟᱱᱟᱞᱮ᱾
ᱟᱪᱪᱷᱟ ᱚ ᱟᱯᱮᱥᱮᱜ ᱪᱟᱥ ᱵᱟᱥ ᱠᱚ ᱦᱳᱭᱳᱜ ᱠᱟᱱᱟ ᱥᱮ ᱵᱟᱝ ᱱᱤᱭᱟᱹ ᱚᱠᱛᱚ?
ᱦᱮᱸ ᱪᱟᱥ ᱪᱟᱥ ᱵᱟᱥ ᱫᱚᱭ ᱮᱨᱴᱚ ᱠᱟᱫ ᱛᱮᱞᱮ ᱟᱫᱚ ᱱᱤᱛᱚᱜ ᱫᱚ ᱵᱟᱦᱨᱮ ᱥᱮᱜ ᱨᱮᱞᱮ ᱠᱟᱹᱢᱤ ᱥᱩᱛᱨᱚ ᱛᱮ ᱢᱮᱱᱟᱜ ᱞᱮᱭᱟ᱾ ᱚᱸᱰᱮ ᱮᱨ ᱦᱚᱴᱚ ᱠᱟᱫ ᱛᱟᱦᱮᱸᱧ ᱵᱟᱨ ᱥᱮᱫ ᱨᱮ ᱟᱠᱟᱱᱟ ᱢᱟᱱᱮ ᱯᱮ ᱥᱚᱯ ᱛᱟ ᱦᱩᱭ ᱞᱮᱱᱠᱷᱟᱱ ᱟᱫᱚ ᱪᱟᱞᱟᱜ ᱟᱞᱮ ᱦᱟᱸᱜ ᱚᱱᱟ
ᱟᱪᱪᱷᱟ ᱟᱪᱪᱷᱟ
ᱛᱷᱚᱲᱟ ᱨᱚᱦᱚᱭ
ᱚ ᱛᱚ ᱜᱚᱝ ᱠᱮ ᱡᱮᱦᱮᱛᱩ ᱪᱟᱥᱵᱟᱥ ᱨᱮᱭᱟᱜ ᱠᱟᱛᱷᱟ ᱨᱟᱠᱟᱵᱱᱟ ᱦᱮᱸ ᱥᱮ ᱵᱟᱝᱟ ᱛᱚ ᱮ ᱪᱮᱫᱞᱠᱟ ᱢᱟᱱᱮ ᱱᱚᱣᱟ ᱪᱮᱛᱟᱱ ᱨᱮ ᱞᱟᱝ ᱨᱚᱯᱚᱲ ᱞᱮᱠᱷᱟᱱ ᱠᱤ ᱜᱟᱱ ᱠᱚᱜᱼᱟ?
ᱮᱸ ᱜᱟᱱ ᱫᱚ ᱜᱟᱱ ᱠᱚᱜᱮᱭᱟ ᱠᱤᱱᱛᱩ ᱟᱹᱞᱤᱧ ᱫᱚ ᱩᱱᱟᱹᱜ ᱫᱚ ᱪᱟᱥᱵᱟᱥ ᱠᱚᱨᱮ ᱱᱤᱛᱚᱜ ᱫᱚ ᱵᱮᱥᱤ ᱱᱚᱞᱡᱽ ᱫᱚ ᱵᱟᱹᱱᱩᱜ ᱛᱟᱹᱟᱞᱤᱧᱟ ᱢᱤᱫ ᱵᱟᱨ ᱵᱮᱥᱤ ᱫᱚ ᱵᱟᱟᱹᱞᱤᱧ ᱪᱟᱞᱟᱜ ᱜᱮ ᱛᱟᱦᱮᱸᱫ᱾ ᱠᱟᱹᱢᱤ ᱠᱚᱫᱚ᱾
ᱟᱪᱪᱷᱟ ᱟᱹᱵᱤᱱ ᱡᱟᱦᱟᱸᱞᱮᱠᱟ ᱟᱹᱞᱤᱧ ᱦᱚᱸ ᱚᱱᱠᱟᱜᱮ ᱟᱹᱵᱤᱱ ᱡᱟᱦᱟᱸ ᱵᱤᱱ ᱵᱟᱲᱟᱭᱟ ᱟᱹᱞᱤᱧ ᱚᱱᱟᱞᱤᱧ ᱥᱮᱬᱟᱵᱤᱱᱟ ᱟᱹᱞᱤᱧ ᱡᱟᱦᱟᱸ ᱵᱟᱹᱞᱤᱧ ᱵᱟᱲᱟᱭᱟ ᱚᱱᱟ ᱟᱹᱵᱤᱱ ᱥᱮᱬᱟ ᱟᱹᱞᱤᱧ ᱵᱤᱱ ᱦᱮᱸ ᱥᱮ ᱵᱟᱝᱟ᱾ ᱛᱚᱵᱮ ᱛᱚ ᱵᱩᱡᱷᱟᱹᱜ-ᱟ, ᱦᱮᱸ ᱥᱮ ᱵᱟᱝ ᱟᱹᱰᱤ ᱠᱤᱪᱷᱩ ᱵᱟᱲᱟᱭ ᱧᱟᱢᱚᱜ-ᱟ᱾
ᱚ
ᱛᱚ ᱜᱚᱝᱠᱮ ᱟᱯᱮ ᱟᱯᱮ ᱥᱮᱫ ᱫᱚ ᱦᱩᱲᱩ ᱫᱚ ᱛᱤᱱᱟᱹᱜ ᱛᱤᱱᱟᱹᱜ ᱵᱟᱨ ᱯᱮ ᱪᱟᱥ ᱜᱮᱭᱟ ᱵᱟᱨ ᱫᱷᱟᱣ
ᱦᱮᱸ ᱜᱚᱝᱠᱮ ᱟᱞᱮ ᱥᱮᱱ ᱫᱚ ᱵᱟᱨ ᱫᱷᱟᱣ ᱞᱮ ᱪᱟᱥ ᱜᱮᱭᱟᱞᱮ ᱱᱚᱣᱟ ᱡᱟᱹᱯᱩᱫ ᱟᱨ ᱚᱱᱟ ᱥᱤᱛᱩᱝ ᱟᱸᱡᱚᱢ ᱠᱫ ᱜᱮᱭᱟᱞᱤᱧ ᱚᱠᱟ ᱚᱠᱟ ᱥᱮᱱ ᱫᱚ ᱵᱚᱪᱷᱚᱨ ᱨᱮ ᱯᱮ ᱫᱷᱟᱣ ᱦᱚᱸ ᱠᱚ ᱪᱟᱥ ᱜᱮᱭᱟ ᱠᱚ
ᱦᱩᱸ
ᱠᱤᱱᱛᱩ ᱟᱞ ᱥᱮᱫ ᱫᱚ ᱵᱟᱨᱫᱷᱟᱣ ᱠᱚ ᱪᱟᱥᱟ
ᱦᱮᱸ ᱚᱱᱠᱟ ᱫᱚ ᱟᱸᱡᱚᱢᱚᱜ ᱜᱮᱭᱟ ᱚᱱᱮ ᱡᱟᱦᱟᱸ ᱟᱵᱚ ᱵᱟᱵᱚᱱ ᱞᱟᱹᱭ ᱮᱫᱟ ᱱᱟᱢᱟᱞ ᱫᱤᱥᱚᱢ
ᱦᱩᱸ ᱦᱩᱸ
ᱚᱱᱮ ᱚᱱᱛᱮ ᱫᱚ ᱩᱱᱠᱩ ᱫᱚ ᱯᱮ ᱫᱷᱟᱣ ᱠᱟᱛᱮ ᱜᱮ ᱠᱚ ᱪᱟᱥ ᱜᱮᱭᱟ ᱦᱮᱸ ᱥᱮ ᱟᱨ ᱟᱵᱚ ᱫᱚ ᱱᱚᱣᱟ ᱥᱟᱭᱤᱰ ᱟᱵᱚ ᱢᱟᱱᱮ ᱟᱞᱤᱧᱟᱜ ᱡᱟᱦᱟᱸ ᱥᱮᱫ ᱚᱲᱟᱜ ᱚᱱᱟ ᱟᱞᱮ ᱱᱚᱣᱟ ᱥᱟᱭᱤᱰ ᱠᱚᱫᱚ ᱚᱱᱠᱟ ᱵᱟᱨ ᱫᱷᱟᱣ ᱠᱟᱛᱮ ᱛᱮᱜᱮ ᱱᱤᱭᱟᱹ ᱥᱳᱢᱚᱭ ᱟᱨᱚᱚᱵᱤᱱ ᱞᱟᱹᱭ ᱠᱮᱫ ᱫᱚ ᱚᱱᱮ ᱜᱚᱨᱚᱢ ᱥᱳᱢᱚᱭ ᱢᱤᱫ ᱫᱟᱣ
ᱚᱻ ᱟᱯᱮ ᱟᱯᱮ ᱦᱚᱸ ᱵᱤᱨ ᱫᱤᱥᱚᱢ ᱨᱮᱜᱮ ᱯᱚ ᱯᱲᱟᱜ ᱟ ᱯᱮ ᱵᱟ
ᱦᱮᱸ ᱟᱞᱮ ᱦᱚᱸ ᱮᱠᱫᱚᱢ ᱵᱤᱨ ᱫᱤᱥᱚᱢ ᱨᱮ ᱚᱲᱟᱜ ᱛᱟᱭᱱᱚᱢ ᱨᱮᱜᱮ ᱵᱤᱨ ᱠᱚ ᱢᱮᱱᱟᱜ ᱛᱟᱞᱮᱭᱟ
ᱚ ᱟᱞᱮ ᱚᱱᱠᱟ ᱚᱱᱠᱟ ᱧᱚ ᱜᱮ ᱚᱲᱟᱜ ᱢᱮᱱᱟᱜ ᱛᱟᱞᱮᱭᱟ ᱛᱟᱯᱚᱨᱮ ᱯᱭᱟ ᱯᱩᱱᱤᱭᱟ ᱚᱲᱟ ᱛᱟᱨᱯᱚᱨᱮ ᱚᱱᱟ ᱢᱤᱫᱴᱟᱝ ᱵᱟᱨᱭᱟ ᱫᱟᱨᱮ ᱠᱚ ᱢᱮᱱᱟᱜ-ᱟ ᱵᱟᱪᱠᱚᱢ ᱵᱟᱲᱜᱮ ᱠᱚ ᱵᱟᱪᱠᱚᱢ ᱵᱟᱲᱜᱮ ᱠᱚ ᱦᱟᱱᱟ ᱫᱷᱟᱨᱮᱜ ᱜᱮ ᱟᱫᱚ ᱵᱤᱨ ᱢᱮᱱᱟ ᱥᱟᱨᱡᱚᱢ ᱵᱤᱨ
ᱟᱪᱪᱷᱟ ᱛᱚ ᱜᱚᱝᱠᱮ ᱞᱟᱹᱭ ᱟᱹᱵᱤᱱ ᱦᱚᱸ ᱛᱟᱦᱚᱞᱮ ᱯᱩᱨᱟᱹ ᱞᱟᱹᱭ ᱞᱮᱜᱟ ᱜᱟᱱᱚᱜ-ᱟ ᱡᱮ ᱵᱤᱨ ᱵᱤᱨᱵᱩᱨᱩ ᱨᱮᱵᱤᱱ ᱢᱟᱱᱮ ᱵᱤᱨ ᱛᱟᱞᱟ ᱨᱮᱜᱮ ᱯᱮ ᱚᱲᱟᱜ ᱫᱚ ᱟᱯᱮᱭᱟᱜ ᱦᱚᱸ ᱚᱱᱠᱟᱜᱮ
ᱦᱩᱸ ᱵᱤᱨᱤ ᱛᱟᱞᱟ ᱨᱮᱜᱮ ᱵᱩᱨᱠᱩ ᱫᱚ ᱵᱟᱹᱱᱩᱜ ᱟ ᱟᱞᱮ ᱥᱮᱱ ᱫᱚ
ᱚ ᱟᱪᱪᱷᱟ ᱟᱞᱮ ᱥᱮᱫ ᱫᱚ ᱵᱩᱨᱩ ᱠᱚ ᱢᱮᱱᱟᱜ ᱛᱟᱞᱮᱭᱟ ᱛᱚ ᱚᱱᱟᱜ ᱡᱟᱦᱟᱱᱟᱜ ᱠᱟᱛᱷᱟ ᱛᱷᱟᱨ ᱞᱟᱹᱭ ᱞᱮᱠᱷᱟᱱ ᱵᱤᱨ ᱥᱟᱞᱟᱜ ᱫᱚ ᱵᱩᱨᱩ ᱫᱚ ᱢᱮᱥ-ᱟ ᱜᱚᱫᱚᱜ ᱛᱟᱞᱮᱭᱟ ᱟᱪᱪᱷᱟ ᱟᱨ ᱟᱞᱮ ᱦᱚᱸ ᱛᱮᱦᱤᱧ ᱱᱚᱜ-ᱚᱭ ᱱᱚᱝᱠᱟ ᱨᱚᱦᱚᱭ ᱪᱟᱞᱟᱣ ᱦᱩᱭ ᱞᱮᱱ ᱛᱟᱦᱮᱸᱜ ᱱᱤᱛᱚᱜ ᱫᱚ ᱦᱮᱡ ᱦᱩᱭ ᱟᱠᱟᱱᱟ
ᱚ
ᱟᱫᱚ ᱵᱩᱡᱽ ᱫᱟᱲᱮᱭᱟᱜ ᱠᱟᱱ ᱜᱮᱭᱟᱵᱤᱱ ᱱᱚᱣᱟ ᱱᱚᱣᱟ ᱴᱚᱴᱷᱟ ᱨᱮᱫᱚ ᱟᱞᱮ ᱥᱮᱫ ᱴᱚᱴᱷᱟ ᱫᱚ ᱫᱷᱤᱨᱤ ᱫᱤᱥᱚᱢ ᱦᱚᱲ ᱠᱟᱱᱟᱞᱮ ᱛᱚ ᱛᱚ ᱚᱱᱠᱟ ᱫᱚ ᱫᱟᱜ ᱫᱚ ᱵᱟᱝ ᱫᱟᱜ ᱟᱞᱮ ᱜᱮᱭᱟᱭ ᱟᱹᱰᱤ ᱠᱚᱥᱴᱚ ᱠᱟᱛᱮᱫ ᱜᱮ ᱪᱟᱥ ᱫᱚ ᱦᱩᱭᱩᱜ ᱜᱮᱭᱟ
ᱚ ᱫᱟᱜ ᱠᱚᱫᱚ ᱢᱟᱱᱮ ᱱᱮᱛᱟᱨ ᱢᱟ ᱫᱟᱜ ᱡᱟᱹᱲᱤᱭᱮᱫ ᱛᱮ ᱫᱟᱜ ᱦᱤᱡᱩᱜ ᱠᱟᱱᱟ ᱫᱟᱜ ᱧᱟᱢᱚᱜ ᱠᱟᱱᱟ ᱚᱱᱟ ᱥᱤᱛᱩᱝ ᱫᱤᱱ ᱤᱧ ᱫᱚ ᱪᱮᱫ ᱞᱮᱠᱟᱛᱮᱯᱮ ᱫᱟᱜ ᱯᱮ ᱡᱚᱜᱟᱲ ᱜᱮᱭᱟ ᱯᱮ
ᱥᱮᱛᱟᱜ ᱢᱟᱱᱮ ᱥᱤᱛᱩᱝ ᱫᱤᱱ ᱚᱱᱠᱟ ᱫᱚ ᱵᱟᱝ ᱛᱟᱦᱮᱸᱱ ᱜᱮᱭᱟ ᱜᱟᱹᱰᱭᱟᱹ ᱠᱚᱨᱮᱜ ᱦᱚᱸ ᱟᱸᱡᱮᱫᱚᱜ ᱜᱮᱭᱟ ᱟᱫᱚ ᱠᱤᱪᱷᱤ ᱧᱚᱜ ᱛᱟᱦᱮᱸᱱᱟ ᱚᱱᱟ ᱴᱤᱥᱤ ᱧᱚᱜ ᱛᱮᱜᱮᱞᱮ ᱟᱞᱮ ᱫᱚᱞᱮ ᱠᱟᱹᱢᱤ ᱠᱚᱫᱚᱞᱮ ᱯᱩᱨᱟᱹᱣ ᱛᱟᱞᱮ ᱜᱮᱭᱟ ᱡᱮᱢᱚᱱ ᱠᱩᱧ ᱨᱮᱱᱟᱜ ᱫᱟᱜ ᱠᱚᱦᱚᱸ ᱯᱩᱨᱟᱹ ᱟᱸᱡᱮᱫ ᱪᱟᱵᱟᱜ ᱛᱟᱞᱮᱭᱟ ᱢᱟᱱᱮ ᱧᱩ ᱞᱟᱹᱜᱤᱫ ᱦᱚᱸ ᱟᱹᱰᱤᱞᱮ ᱠᱚᱥᱴᱚ ᱜᱮᱭᱟ ᱛᱚ ᱟᱨ ᱱᱮᱛᱟᱨ ᱫᱚᱵᱤᱱ ᱵᱩᱡᱽ ᱫᱟᱲᱮᱭᱟᱜ ᱠᱟᱱ ᱜᱮᱭᱟ ᱛᱚ ᱢᱟᱱᱮ ᱡᱩᱜᱽ ᱵᱚᱫᱚᱞ ᱥᱟᱶ ᱥᱟᱶᱛᱮ ᱢᱟᱹᱱᱢᱤ ᱦᱚᱸᱠᱚ ᱵᱚᱫᱚᱞᱚᱜ ᱠᱟᱱᱟ ᱦᱮᱸᱥᱮ ᱟᱨ ᱟᱞᱮ ᱱᱚᱛᱮ ᱞᱟᱦᱟ ᱛᱮ ᱮᱸ ᱵᱤᱨ ᱵᱩᱨᱩ ᱠᱚᱫᱚ ᱟᱹᱰᱤ ᱟᱹᱰᱤ ᱨᱚᱠᱚᱢ ᱫᱟᱨᱮ ᱠᱚ ᱛᱟᱦᱮᱸ ᱠᱟᱱᱟ ᱱᱚᱫᱚ ᱡᱚᱛᱚ ᱠᱚ ᱢᱟᱜ ᱥᱟᱯᱷᱟ ᱠᱮᱫᱟ ᱱᱤᱛᱳᱜ ᱫᱚ ᱯᱩᱨᱟᱹ ᱯᱷᱟᱸᱠᱟ ᱯᱷᱟᱸᱠᱟ ᱜᱚᱫᱚᱜ ᱠᱟᱱ ᱛᱟᱞᱮᱭᱟ ᱫᱟᱜ ᱨᱮᱱᱟᱜ ᱦᱚᱸ ᱟᱱᱟᱴ ᱠᱚ ᱫᱚᱢᱮ ᱧᱟᱢᱚᱜ ᱠᱟᱱᱟ
ᱦᱚᱸᱻ ᱚᱻ ᱟᱯᱮ ᱥᱮᱱ ᱫᱚ ᱪᱮᱫᱠᱟᱨᱤᱧ ᱞᱟᱹᱭᱟ ᱚᱸᱻ ᱢᱟᱱᱮ ᱡᱦᱚᱛᱚ ᱵᱟᱹᱫᱽ ᱡᱟᱦᱟᱸ ᱢᱮᱱᱟᱜ-ᱟ ᱚᱱᱟ ᱫᱚ ᱢᱟᱱᱮ ᱫᱟᱨᱥᱟᱶ ᱫᱟᱨᱥᱟᱶ ᱡᱟᱭᱜᱟ ᱧᱚᱜ ᱨᱮ ᱥᱮ ᱢᱟᱱᱮ ᱜᱚᱴᱟ ᱯᱮᱞᱮᱱ ᱚᱛ ᱥᱮ ᱯᱩᱨᱟᱹ ᱫᱟᱥᱟᱶ ᱫᱟᱸᱥᱟᱲ?
ᱵᱟᱝ ᱵᱟᱝ ᱯᱮᱞᱮᱱ ᱚᱛ ᱫᱚ ᱵᱟᱹᱱᱩᱜ ᱛᱟᱞᱮᱭᱟ ᱟᱞᱮ ᱥᱮᱫ ᱫᱚ ᱚᱱᱟ ᱠᱷᱟᱹᱛᱤᱨ ᱛᱮ ᱟᱨᱚ ᱚᱥᱩᱵᱤᱫᱷᱟ ᱠᱚ ᱦᱩᱭᱩᱜ ᱜᱮᱭᱟ ᱡᱚᱠᱷᱚᱱ ᱪᱟᱥ ᱟᱞᱮ ᱦᱮᱸ ᱥᱮ ᱵᱟᱝᱟ ᱩᱱ ᱥᱚᱢᱚᱭ ᱴᱟᱠᱴᱚᱨ ᱠᱚ ᱵᱟᱝ ᱵᱚᱞᱚᱱ ᱜᱮᱭᱟ ᱟᱲᱮ ᱠᱚᱦᱚᱸ ᱩᱥᱩᱞ ᱩᱥᱩᱞ ᱜᱮᱛᱟᱞᱮᱭᱟ ᱟᱞᱮ ᱥᱮᱱᱟᱜ ᱫᱚ ᱟᱨᱠᱤ
ᱚᱸ
ᱦᱩᱸ
ᱟᱞᱮ ᱥᱮᱫ ᱦᱚᱸ ᱜᱚᱝᱠᱮ ᱚᱱᱠᱟ ᱚᱝᱠᱟᱱ ᱧᱚᱜ ᱜᱮᱭᱟ ᱢᱟᱱᱮ ᱡᱩᱫᱤ ᱞᱤᱧ ᱞᱟᱹᱭᱟᱵᱤᱱ ᱠᱷᱟ ᱠᱷᱟᱱ ᱩᱱᱤ ᱯᱤᱠᱴᱚᱨᱤᱭᱟ ᱢᱟᱱᱮ ᱢᱤᱫᱴᱤᱝ ᱮᱱᱳᱞᱳᱡᱤ ᱠᱚ ᱡᱮ ᱡᱩᱫᱤ ᱵᱚᱦᱚᱜ ᱵᱷᱤᱛᱤᱨ ᱡᱩᱫᱤ ᱰᱟᱭᱟᱜᱨᱟᱢ ᱠᱚ ᱛᱤᱧ ᱟᱸᱠᱟᱠᱟᱣ-ᱟ ᱵᱤᱨ ᱢᱮᱱᱟᱜᱼᱟ ᱥᱟᱨᱡᱚᱢ ᱵᱤᱨ ᱚᱱᱟ ᱫᱚ ᱪᱟᱞᱟᱣ ᱠᱟᱱᱟ ᱥᱩᱫᱷᱩ ᱟᱞᱮ ᱟᱹᱛᱩ ᱫᱚ ᱵᱟᱝ ᱟᱞᱮ ᱟᱹᱛᱩ ᱥᱮᱫ ᱠᱟᱛᱮ ᱦᱚᱸ ᱢᱮᱱᱟᱜᱼᱟ ᱛᱟᱯᱚᱨᱮ ᱮᱴᱟᱜ ᱟᱹᱛᱩ ᱥᱮᱫ ᱛᱮᱦᱚᱸ ᱚᱝᱠᱟ ᱚᱝᱠᱟᱛᱮ ᱯᱨᱟᱭ ᱯᱚᱸᱨᱨᱚ ᱠᱩᱲᱤ ᱠᱤᱞᱳᱢᱤᱴᱟᱨ ᱜᱟᱱ ᱡᱮᱞᱤᱧᱟ ᱟᱨ ᱚᱥᱟᱨ ᱫᱚ ᱦᱩᱭᱩᱜ ᱜᱮᱭᱟ ᱪᱟᱨ ᱠᱤᱞᱳᱢᱤᱴᱟᱨ ᱞᱮᱠᱟ ᱜᱟᱱ ᱚᱱᱟ ᱵᱤᱨ ᱢᱮᱱᱟᱜ ᱛᱟᱞᱮᱭᱟ ᱛᱟᱯᱚᱨᱮ ᱟᱞᱮ ᱟᱹᱛᱩ ᱟ ᱟᱞᱮ ᱟ ᱟᱹᱛᱩᱳ ᱱᱟᱦᱟ ᱫᱷᱟᱨᱮ ᱢᱮᱱᱟᱜᱼᱟ ᱵᱟᱹᱫᱽ ᱠᱚ ᱵᱟᱹᱫᱽ
ᱟᱪᱪᱷᱟ
ᱛᱟᱯᱚᱨᱮ ᱵᱟᱹᱫ ᱱᱚᱣᱟ ᱫᱷᱟᱨᱮ ᱢᱮᱱᱟᱜᱼᱟ ᱜᱟᱰᱟ ᱪᱟᱞᱟᱣ ᱠᱟᱱᱟ ᱜᱟᱰᱟ ᱦᱟᱱᱟ ᱫᱷᱟᱨᱮ ᱵᱟᱹᱫᱽ ᱵᱟᱹᱫᱽ ᱦᱟᱱᱟ ᱫᱷᱟᱨᱮ ᱟᱨ ᱢᱤᱫᱴᱟᱱ ᱮᱴᱟᱜ ᱟᱹᱛᱩᱳ ᱚᱱᱠᱟ ᱟᱞᱮ ᱥᱮᱫ ᱫᱚ ᱦᱟᱸᱜ ᱚᱱᱟᱛᱤᱨ ᱦᱚᱸ ᱜᱟᱰᱟ ᱢᱮᱱᱟᱜᱼᱟ
ᱪᱮᱜ ᱜᱟᱰᱟ ᱫᱚ?
ᱜᱟᱰᱟ ᱫᱚ ᱜᱟᱰᱟ ᱫᱚ ᱪᱮᱫᱠᱟ ᱞᱤᱧ ᱞᱟᱹᱭᱟ ᱦᱸᱮᱜ -ᱮ ᱜᱟᱰᱟ ᱚᱱᱟ ᱟᱨ ᱪᱚᱴ ᱥᱮᱫ ᱨᱮ ᱢᱤᱜᱴᱟᱝ ᱢᱮᱱᱟᱜᱼᱟ ᱵᱟᱸᱫᱷ ᱵᱟᱸᱫᱷ ᱞᱮᱠᱟ ᱰᱮᱢ ᱵᱟᱸᱫᱷ ᱞᱮᱠᱟ ᱜᱮᱞᱤᱧ ᱞᱟᱹᱭᱟ ᱰᱮᱢ ᱫᱚ ᱠᱷᱩᱵ ᱢᱟᱨᱟᱝ ᱜᱮᱭᱟ ᱵᱟᱸᱫᱷ ᱟᱹᱰᱤ ᱢᱟᱨᱟᱝ ᱵᱟᱸᱫᱷ ᱢᱮᱱᱟᱜᱼᱟ ᱚᱝᱠᱟ ᱥᱮᱫ ᱛᱮᱜᱮ ᱟᱫᱚ ᱚᱱᱟ ᱞᱤᱸᱜᱤ ᱦᱤᱡᱩᱜᱼᱟ ᱟᱞᱮᱭᱟᱜ ᱚᱝᱠᱟ ᱛᱮᱜᱮ ᱪᱟᱞᱟᱣ ᱠᱟᱱᱟ
ᱳ ᱢᱟᱱᱮ ᱦᱩᱰᱤᱧ ᱢᱟᱪᱷᱟ ᱜᱟᱰᱟ ᱡᱟᱦᱟᱸᱫᱚᱠᱚ ᱞᱟᱹᱭᱫᱟ ᱦᱮᱸ ᱥᱮ ᱵᱟᱝ, ᱟᱪᱪᱷᱟ
ᱚᱱᱟ ᱡᱟᱦᱟᱸ ᱚᱥᱟᱨ ᱴᱟᱜ ᱫᱚ ᱦᱩᱭᱩᱜ ᱜᱮᱭᱟ ᱛᱤᱱᱟᱹᱜ ᱜᱟᱱᱤᱧ ᱞᱟᱹᱭᱟ ᱮᱸᱭᱻ ᱮᱢᱱᱤ ᱫᱤᱱ ᱠᱚᱨᱮ ᱫᱚ ᱫᱟᱜ ᱠᱚ ᱛᱟᱦᱮᱸᱱ ᱜᱮᱭᱟ ᱛᱤᱱᱟᱹᱜ ᱯᱟᱸᱪ ᱢᱤᱴᱟᱨ ᱯᱟᱸᱪ ᱢᱤᱴᱟᱨ ᱤᱱᱟᱹᱜ ᱜᱟᱱ ᱢᱟᱱᱮ ᱮᱢᱱᱤ ᱫᱤᱱ ᱠᱟᱱᱟ ᱟᱨ ᱨᱚᱦᱚᱲ ᱫᱤᱱ ᱠᱟᱱ ᱫᱚ ᱫᱩᱭ ᱛᱤᱱ ᱢᱤᱴᱟᱨ ᱜᱟᱱ ᱦᱩᱭᱩᱜ ᱜᱮᱭᱟ ᱟᱨ ᱡᱟᱦᱟᱸ ᱡᱟᱹᱯᱩᱫ ᱫᱤᱱ ᱡᱟᱦᱟᱸ ᱡᱩᱫᱤ ᱵᱟᱱᱟᱭ ᱵᱟᱱ ᱠᱷᱟᱱ ᱚᱱᱟ ᱫᱚ ᱮᱠᱥᱚ ᱛᱷᱮᱠᱮ
ᱪᱩᱜ ᱟᱥᱮ ᱪᱮᱠᱟ?
ᱜᱟᱲᱟ ᱠᱷᱚᱱ ᱢᱟᱨᱟᱲᱟᱝᱚᱜᱼᱟ ᱮᱠᱥᱚ ᱠᱷᱚᱱ ᱮᱭ ᱮᱸ ᱮᱸ ᱢᱤᱫ ᱥᱟᱭ ᱠᱷᱚᱱ ᱢᱤᱫᱥᱟᱭ ᱯᱮᱜᱮᱞ ᱤᱱᱠᱟᱹ ᱜᱟᱱ ᱢᱤᱴᱟᱨ ᱦᱩᱭᱩᱜᱼᱟ ᱢᱟᱨᱟᱝᱚᱜᱼᱟ ᱢᱟᱨᱟᱝᱚᱜᱼᱟ
ᱦᱩᱸ
ᱟᱸ ᱡᱮ ᱩᱱᱤ ᱯᱟᱹᱦᱤᱞ ᱥᱮᱱ ᱫᱚ ᱫᱚᱢᱮ ᱛᱚ ᱦᱚᱭ ᱫᱟᱜ ᱦᱤᱡᱩᱜ ᱛᱟᱦᱮᱸᱫ ᱚᱱᱟ ᱫᱮ ᱟᱨ ᱩᱱᱫᱤᱱ ᱫᱚ ᱩᱱᱫᱤᱱ ᱯᱟᱹᱦᱤᱞ ᱠᱷᱚᱱᱜᱮ ᱚᱱᱟ ᱜᱟᱰᱟ ᱥᱩᱨ ᱨᱮᱫᱚ ᱵᱟᱹᱫᱽ ᱠᱚ ᱵᱟᱠᱚ ᱠᱚᱨᱟᱣ ᱞᱮᱜᱼᱟ ᱠᱚ ᱦᱸᱮᱛᱟᱨ ᱦᱚᱸ ᱵᱟᱹᱫ ᱵᱟᱹᱱᱩᱜᱼᱟ ᱚᱱᱟ ᱠᱷᱟᱹᱛᱤᱨ ᱵᱟᱠᱷᱟᱱ ᱩᱱᱫᱤᱱ ᱯᱟᱹᱦᱤᱞ ᱫᱚ ᱠᱚᱨᱟᱣ ᱜᱮᱭᱟ ᱠᱚᱛᱚ ᱦᱟᱯᱲᱟᱢ ᱠᱚ ᱡᱟᱦᱟᱸ ᱠᱚ ᱞᱟᱹᱭ ᱵᱟᱲᱟ ᱞᱟᱹᱭ ᱵᱟᱲᱟ ᱟᱹᱜᱩ ᱠᱟᱜᱼᱟ ᱠᱚ
ᱦᱮᱸ
ᱛᱚ ᱜᱚᱢᱠᱮᱧ ᱞᱟᱹᱭᱮᱴᱫᱟ ᱟᱯᱮ ᱟᱯᱮ ᱥᱮᱫ ᱫᱚ ᱠᱮᱱᱮᱞ ᱠᱚᱣᱟᱜ ᱢᱮᱱᱟᱜᱼᱟ ᱥᱮ ᱵᱟᱝᱟ
ᱠᱮᱱᱮᱞ ᱠᱚᱫᱚ ᱠᱮᱱᱮᱞ ᱠᱚᱫᱚ ᱵᱚᱞᱛᱮ ᱪᱮᱫ ᱞᱮᱠᱟ ᱵᱤᱞᱤᱭᱟ ᱢᱟᱱᱮ ᱢᱟᱱᱮ ᱜᱟᱰᱟ ᱥᱮᱫ ᱛᱮᱜᱮ ᱡᱮ ᱱᱮ ᱫᱟᱜ ᱨᱮᱱᱟᱜ ᱵᱮᱵᱚᱥᱛᱷᱟ ᱚᱱᱠᱟ
ᱦᱳᱭ ᱦᱳᱭ ᱦᱳᱭ ᱫᱤᱭᱮᱢ ᱚᱱᱟ ᱫᱚ ᱦᱩᱰᱤᱧ ᱦᱩᱰᱤᱧ ᱢᱟᱪᱷᱟ ᱦᱩᱭᱩᱜᱼᱟ ᱟᱨᱠᱤ ᱜᱟᱰᱟ ᱛᱚ ᱟᱹᱰᱤ ᱢᱟᱨᱟᱝ ᱜᱮᱭᱟ ᱦᱮᱸ ᱥᱮ ᱵᱟᱝ-ᱟ ᱟᱫᱚ ᱱᱚᱣᱟ ᱫᱚ ᱟᱹᱰᱤ ᱪᱮᱨᱦᱨᱟ ᱟᱞᱮᱥᱮᱫ ᱦᱟᱜ ᱞᱤᱧ ᱞᱟᱹᱭᱟᱵᱤᱱ ᱠᱟᱱᱟ ᱟᱞᱮ ᱥᱮᱱᱟᱜ ᱠᱮᱱᱮᱞ ᱠᱚᱫᱚ ᱱᱚᱜᱼᱚᱭ ᱦᱩᱰᱤᱧ ᱢᱟᱪᱷᱟ ᱜᱮ ᱦᱮᱸ ᱥᱮ ᱛᱟᱯᱚᱨ ᱚᱸᱰᱮ ᱵᱟᱞᱤ ᱠᱚ ᱥᱤᱢᱮᱱᱴ ᱟᱛᱮᱫ ᱠᱚ ᱯᱞᱟᱥᱴᱟᱨ ᱠᱟᱫᱟ ᱫᱷᱟᱨᱮ ᱫᱷᱟᱨᱮ ᱛᱮ
ᱦᱩᱸᱻ
ᱚᱱᱠᱟ ᱚᱱᱠᱟ ᱵᱟᱹᱱᱩᱜᱼᱟ ᱟᱯᱮ ᱥᱮᱫ
ᱮ ᱵᱟᱝᱜ ᱜᱮ ᱜᱚᱢᱠᱮ ᱟᱞᱮ ᱥᱮᱱ ᱫᱚ ᱚᱱᱠᱟ ᱫᱚ ᱵᱟᱹᱱᱩᱜᱼᱟ
ᱦᱮᱸ ᱚᱱᱟ ᱠᱮᱱᱮᱞ ᱛᱟᱦᱞᱮ ᱦᱮᱸ
ᱡᱮᱞᱮ ᱞᱮᱠᱟᱱ ᱜᱟᱰᱟ ᱜᱟᱰᱟ ᱢᱟ ᱢᱮᱱᱟᱜ ᱟᱫᱚ ᱚᱸᱰᱮᱜᱮ ᱥᱚᱨᱠᱟᱨ ᱠᱚᱨᱮ ᱠᱷᱚᱱ ᱜᱮ ᱥᱚᱨᱠᱟᱨ ᱠᱚᱨᱮ ᱮᱠᱷᱚᱱ ᱯᱟᱹᱦᱤᱞ ᱨᱮᱫᱚ ᱵᱟᱹᱧ ᱫᱟᱲᱮ ᱠᱼᱟ ᱥᱚᱨᱠᱟᱨ ᱠᱚ ᱠᱷᱚᱱ ᱢᱚᱱᱮ ᱦᱚᱭ
ᱯᱨᱚᱛᱷᱚᱢ ᱢᱟᱱᱮ ᱟᱞᱮᱟᱛᱳ ᱠᱚ ᱦᱚᱲᱟ ᱛᱮᱜᱮ ᱦᱚᱭᱛᱚ ᱚᱱᱟ ᱯᱟᱢ ᱫᱚᱠᱚ ᱛᱮᱭᱟᱨ ᱞᱮᱫᱼᱟ ᱠᱚ ᱯᱩᱭᱥᱟᱹ ᱟᱛᱮᱫ ᱟᱛᱳ ᱡᱟᱠᱟᱛᱟᱜ ᱟᱫᱚ ᱚᱱᱟ ᱜᱮ ᱟᱫᱚ ᱯᱟᱢ ᱯᱟᱢᱯ ᱛᱮ ᱡᱚᱠᱷᱚᱱ ᱫᱟᱜ ᱮ ᱜᱚᱦᱚᱲᱟ ᱜᱟᱰᱟ ᱠᱷᱚᱱ
ᱟᱫᱚ ᱢᱤᱫᱴᱟᱝ ᱯᱟᱭᱤᱯ ᱢᱮᱱᱟᱜᱼᱟ ᱠᱷᱳᱹᱡ ᱢᱟᱨᱟᱝ ᱯᱟᱭᱤᱯ ᱚᱱᱟ ᱛᱮᱜᱮ ᱮᱠᱫᱚᱢ ᱦᱟᱱᱟ ᱢᱟᱪᱟ ᱮᱠᱫᱚᱢ ᱡᱟᱦᱟᱸ ᱵᱟᱝ ᱥᱮᱴᱮᱨᱚᱜᱼᱟ ᱦᱟᱱᱟ ᱢᱟᱡᱟ ᱫᱷᱟᱹᱵᱤᱡᱼᱮ ᱥᱮᱴᱮᱨ ᱜᱚᱫ ᱠᱟᱜᱟᱭ ᱟᱱᱮ ᱫᱟᱜ ᱯᱟᱭᱤᱯ ᱛᱮ ᱛᱟᱯᱚᱨᱮ ᱢᱤᱫᱴᱟᱝ ᱚᱱᱟ ᱩᱯᱚᱨ ᱚᱱᱟ ᱰᱨᱮᱹᱱ ᱰᱨᱮᱹᱱ ᱞᱮᱠᱟ ᱢᱮᱱᱟᱜᱼᱟ ᱰᱨᱮᱹᱱ ᱨᱮᱱᱟᱜ ᱛᱷᱨᱩ ᱛᱮ ᱟᱫᱚ ᱚᱠᱟᱴᱟᱜ ᱨᱮ ᱵᱟᱝ ᱵᱟᱝ ᱥᱮᱴᱮᱨᱚᱜ ᱜᱮᱭᱟ ᱫᱟᱜ ᱚᱱᱠᱟᱱᱟᱜ ᱨᱮ ᱥᱮᱴᱮᱨᱟᱭ ᱚᱱᱟᱞᱮ ᱫᱚ ᱯᱩᱨᱟᱹ ᱟᱜ ᱠᱟᱱᱟ ᱚᱱᱟ ᱫᱚ
ᱟᱪᱪᱷᱟ ᱟᱯᱮ ᱥᱮᱫ ᱫᱚ ᱱᱚ ᱫᱟᱜ ᱨᱮᱱᱟᱜ ᱫᱚ ᱛᱟᱨᱚᱢᱟᱱᱮ ᱞᱟᱹᱭ ᱜᱟᱱᱚᱜᱼᱟ ᱡᱮ ᱟᱱᱟᱴ ᱫᱚ ᱵᱟᱹᱱᱩᱜ ᱛᱟᱱᱟ ᱛᱟᱯᱮᱭᱟ ᱦᱮᱸ ᱥᱮ ᱵᱟᱝ ᱟᱨ ᱛᱟᱦᱚᱞᱮ ᱠᱷᱟᱱ ᱫᱚ ᱪᱟᱥ ᱵᱟᱟᱥ ᱫᱚ ᱟᱹᱰᱤ ᱵᱷᱟᱜᱤ ᱜᱮ ᱦᱩᱭᱩᱜᱼᱟ ᱛᱮᱜᱮ ᱯᱟᱨᱚᱢᱚᱜ ᱛᱟᱯᱮᱭᱟ ᱱᱟᱯᱟᱭ ᱛᱮᱜᱮ ᱦᱟᱸ ᱟᱞᱮᱥᱮᱫ ᱫᱚ ᱱᱚᱜᱼᱚᱭ ᱛᱚ ᱠᱩᱞᱤ ᱠᱮᱫ ᱵᱮᱱᱟᱧ ᱡᱮ ᱠᱮᱱᱮᱞ ᱢᱮᱱᱟᱜᱼᱟ ᱥᱮ ᱵᱟᱝ ᱟᱞᱮ ᱥᱮᱫ ᱢᱮᱱᱟᱜ ᱢᱮᱱᱠᱷᱟᱱ ᱚᱱᱟ ᱫᱚ ᱟᱹᱰᱤ ᱥᱟᱺᱜᱤᱧ ᱛᱚ ᱚᱱᱟ ᱩᱱᱟᱹᱜ ᱥᱟᱺᱜᱤᱧ ᱨᱮ ᱢᱮᱱᱟᱜ-ᱟ ᱡᱮ ᱚᱸᱰᱮ ᱫᱚ ᱟᱞᱮ ᱩᱻ ᱟᱞᱮᱭᱟᱜ ᱵᱟᱹᱫᱽ ᱠᱚᱦᱚᱸ ᱢᱚᱱᱛᱮᱟᱞᱮ ᱵᱟᱹᱭᱦᱟᱹᱲ ᱠᱚᱦᱚᱸ ᱟᱞᱮ ᱫᱚ ᱵᱟᱞᱮ ᱪᱟᱥ ᱜᱮᱭᱟ ᱚᱸᱰᱮ ᱠᱷᱚᱱ ᱫᱚ ᱛᱚ ᱟᱨ ᱱᱚᱛᱮ ᱥᱟᱢᱟᱨᱥᱟᱞ ᱠᱚᱦᱚᱸ ᱟᱞᱮ ᱥᱮᱫ ᱫᱚ ᱵᱟᱹᱱᱩᱜᱼᱟ ᱛᱚ ᱢᱟᱱᱮ ᱢᱮᱴᱮᱝ ᱦᱩᱰᱤᱧ ᱢᱟᱪᱷᱟ ᱢᱮᱴᱟᱝ ᱜᱟᱹᱰᱭᱟᱹ ᱢᱮᱱᱟᱜᱼᱟ ᱚᱱᱟ ᱜᱟᱹᱰᱭᱟᱹ ᱫᱟᱜ ᱠᱚᱛᱮᱫ ᱜᱮᱞᱮ ᱟᱞᱮᱫ ᱫᱚᱞᱮ ᱪᱟᱥ ᱵᱟᱥᱟ ᱢᱟᱱᱮ ᱞᱟᱹᱭ ᱜᱟᱱᱚᱜᱼᱟ ᱡᱮ ᱟᱞᱮᱥᱮᱫ ᱫᱚ ᱪᱟᱥ ᱵᱟᱥ ᱨᱮᱭᱟᱜ ᱵᱷᱟᱜᱮ ᱟᱱᱟᱴ ᱢᱮᱱᱟᱜ ᱛᱟᱞᱮᱭᱟ ᱩᱱᱟᱹᱜ ᱡᱚᱛᱷᱟᱛ ᱥᱟᱺᱦᱤᱡ ᱫᱚ ᱵᱟᱞᱮ ᱪᱟᱥ ᱫᱟᱲᱮᱭᱟᱜ ᱜᱮᱭᱟ
ᱟᱪᱪᱷᱟ
ᱩᱸᱩᱸ ᱜᱚᱝᱠᱮ ᱛᱟᱦᱚᱞᱮ ᱟᱯᱮ ᱥᱮᱱ ᱫᱚ ᱪᱮᱫ ᱪᱮᱫ ᱠᱚᱯᱮ ᱪᱟᱥ ᱜᱮᱭᱟ ᱚᱠᱟ ᱦᱩᱲᱩ ᱠᱚ
ᱟᱞᱮ ᱥᱮᱫ
ᱟᱞᱮ ᱥᱮᱫ ᱫᱚ ᱚᱱᱮ ᱤᱭᱟᱹ ᱪᱤᱠᱩ ᱞᱟᱭᱟ
ᱟᱯᱮ ᱥᱮᱫ ᱪᱮᱫ ᱠᱚ ᱦᱩᱭᱩᱜ ᱜᱮᱭᱟ ᱦᱟᱯᱮ ᱧᱩᱛᱩᱢ ᱫᱚᱩᱧ ᱦᱤᱲᱤᱧ ᱠᱮᱫᱟᱞᱤᱧ ᱦᱟᱯᱮ ᱪᱮᱫ ᱤᱭᱟᱹ ᱠᱟᱱᱟ
ᱟ ᱟᱞᱮ ᱥᱮᱫ ᱫᱚ ᱜᱚᱝᱠᱮ ᱵᱮᱥᱤ ᱫᱚ ᱥᱚᱨᱱᱚ ᱦᱩᱭᱩᱜ ᱜᱮᱭᱟ ᱥᱚᱨᱱᱚ ᱥᱚᱨᱱᱚ ᱛᱟᱯᱚᱨᱮ ᱞᱚᱞᱟᱴ
ᱦᱳᱭ ᱥᱚᱨᱱᱚ ᱱᱚᱣᱟ ᱠᱚᱫᱚ ᱜᱚᱴᱟ ᱜᱮᱛᱚ ᱜᱚᱴᱟ ᱜᱮᱠᱚ ᱪᱟᱥᱟ ᱱᱚᱣᱟ ᱠᱚᱫᱚ
ᱟᱨ ᱵᱟᱫᱥᱟ ᱵᱷᱳᱜᱽ ᱦᱚᱸ ᱦᱩᱭᱩᱜ ᱜᱮᱭᱟ
ᱵᱟᱝ ᱟᱞᱮ ᱥᱮᱫ ᱫᱚ ᱱᱚᱣᱟ ᱫᱚ ᱵᱟᱝ ᱦᱩᱭᱩᱜ ᱜᱮᱭᱟ ᱱᱚᱣᱟ ᱫᱚ ᱥᱟᱹᱨᱤ ᱠᱟᱛᱷᱟ ᱜᱮᱞᱤᱧ ᱞᱟᱹᱭᱫᱟ ᱚᱱᱠᱟᱱᱟᱜ ᱢᱟᱹᱴᱭᱟᱹᱲ ᱜᱮ ᱵᱟᱝ ᱠᱟᱱ ᱛᱟᱞᱮᱭᱟ ᱡᱮ ᱚᱱᱟ ᱦᱩᱭᱩᱜ ᱛᱟᱞᱮᱭᱟ
ᱚᱻ
ᱟᱹᱵᱤᱱ ᱚᱱᱮ ᱡᱟᱦᱟᱸ ᱵᱟᱵᱤᱱ ᱞᱟᱹᱭ ᱠᱮᱫᱟ ᱥᱚᱨᱱᱚ ᱞᱚᱞᱟᱴ ᱱᱚᱣᱟ ᱜᱮ ᱮᱠᱢᱟᱛᱨᱚ ᱦᱩᱭᱩᱜᱼᱟ ᱟᱞᱮᱥᱮᱫ ᱫᱚ ᱮᱴᱟᱜ ᱠᱤᱪᱷᱩ ᱫᱚ ᱵᱟᱝ ᱤᱭᱟᱹ ᱛᱚ ᱢᱤᱫᱴᱮᱱ ᱜᱟᱛᱮ ᱜᱤᱫᱽᱨᱟᱹ ᱢᱤᱛᱟᱹᱧ ᱠᱟᱱ ᱛᱟᱦᱮᱸ ᱞᱟᱹᱭᱫᱟᱭ ᱡᱮ ᱤᱭᱟᱹ ᱚᱻ ᱪᱟᱣᱞᱮ ᱠᱚᱴᱟ ᱧᱩᱛᱩᱢ ᱞᱟᱹᱭᱵᱤᱱ ᱥᱮ ᱠᱟᱹᱴᱤᱡ ᱪᱮᱫ ᱵᱟᱸᱥ ᱠᱟᱹᱴᱤ ᱢᱮᱱᱟᱜᱼᱟ ᱪᱮᱫ ᱪᱟᱣᱞᱮ ᱠᱚ ᱢᱮᱱᱟᱜᱼᱟ ᱟᱨ ᱞᱟᱹᱭ ᱵᱤᱱ ᱥᱮ
ᱮ ᱵᱮᱥᱤ ᱫᱚ ᱵᱟᱞᱤᱧ ᱱᱚᱣᱟ ᱯᱮᱭᱟ ᱜᱮᱞᱤᱧ ᱵᱟᱲᱟᱭᱟ ᱟᱹᱞᱤᱧ
ᱚᱻ ᱞᱟᱹᱭᱮᱫ ᱛᱟᱦᱮᱸᱜ ᱟᱠᱚ ᱥᱮᱫ ᱪᱮᱫ ᱚᱱᱠᱟ ᱪᱟᱣᱞᱮ ᱢᱮᱱᱟᱜᱼᱟ ᱚᱱᱟ ᱨᱚᱦᱚᱭ ᱜᱮᱭᱟ ᱠᱚ ᱚᱱᱟᱨᱮ ᱟᱸᱡᱚᱢᱚᱜ ᱠᱟᱱ ᱛᱟᱦᱮᱸ ᱡᱮ ᱟᱹᱰᱤ ᱡᱟᱹᱥᱛᱤ ᱠᱟᱹᱣᱰᱤ ᱦᱤᱡᱩᱜ ᱜᱮᱭᱟ ᱛᱚ ᱢᱮᱱᱠᱷᱟᱱ ᱟᱞᱮ ᱥᱮᱫ ᱛᱚ ᱵᱟᱝ ᱦᱩᱭᱩᱜ ᱜᱮᱭᱟ ᱟᱫᱚ ᱪᱤᱠᱟᱹ ᱛᱮᱞᱤᱧ ᱞᱟᱹᱭᱫ
ᱟᱻ
ᱩᱱᱠᱩ ᱫᱚ ᱱᱟᱢᱟᱞ ᱫᱤᱥᱚᱢ ᱦᱚᱲ ᱛᱚ ᱚᱱᱛᱮ ᱫᱚ ᱫᱟᱜ ᱨᱮᱱᱟᱜ ᱦᱚᱸ ᱚᱵᱷᱟᱵᱽ ᱠᱚ ᱵᱟᱹᱱᱩᱜ ᱛᱟᱠᱚᱣᱟ ᱛᱚ ᱟᱹᱰᱤ ᱱᱟᱯᱟᱭ ᱛᱮᱜᱮ ᱩᱱᱠᱩ ᱫᱚ ᱪᱟᱥ ᱠᱚᱫᱚ ᱠᱚ ᱯᱟᱨᱚᱢ ᱜᱮᱭᱟ ᱟᱹᱰᱤ ᱱᱟᱱᱟ ᱦᱩᱱᱟᱹᱨ ᱩᱱᱠᱩ ᱥᱮᱫ ᱫᱚ ᱟᱨᱠᱤ ᱵᱩᱡᱷᱟᱹᱣ ᱫᱟᱲᱮᱭᱟᱜ ᱠᱟᱱ ᱜᱮᱭᱟ ᱵᱤᱱ
ᱦᱩᱸ ᱦᱩᱸ
ᱪᱟᱥ ᱵᱟᱥ ᱫᱚ ᱦᱩᱭᱩᱜ ᱜᱮᱭᱟ
ᱦᱩᱸᱻ
ᱚᱱᱟ ᱫᱚ ᱦᱩᱲᱩ ᱦᱩᱲᱩ ᱠᱚᱜᱮ ᱱᱚᱝᱠᱟ ᱠᱟᱛᱮ ᱜᱮᱞᱮ ᱯᱟᱨᱚᱢᱟ ᱱᱚᱣᱟ ᱦᱩᱲᱩ ᱤᱭᱟᱹ ᱤᱨ ᱛᱟᱭᱱᱚᱢ ᱫᱚ ᱟᱫᱚ ᱡᱚᱛᱚ ᱡᱟᱭᱜᱟ ᱠᱤᱪᱷᱤ ᱡᱟᱭᱜᱟ ᱠᱚᱨᱮ ᱫᱚ ᱟᱫᱚ ᱛᱩᱲᱤ ᱠᱚ ᱠᱚᱥᱞᱟ ᱠᱚ ᱱᱚᱶᱟ ᱠᱚ ᱨᱚᱦᱚᱭ ᱠᱚ ᱦᱩᱭᱩᱜ ᱜᱮᱭᱟ
ᱚ ᱦᱚ ᱦᱩ ᱢᱟᱱᱮ ᱡᱟᱦᱟᱸ ᱵᱟᱨᱭᱟ ᱞᱚᱞᱟᱴ ᱟᱨ ᱥᱚᱨᱱᱚ ᱦᱩᱭᱩᱜᱼᱟ ᱚᱱᱟᱜᱮ ᱵᱮᱥᱤ ᱦᱩᱭᱩᱜ ᱜᱮᱭᱟ ᱵᱟᱫᱥᱚ ᱵᱷᱚᱠ ᱫᱚ ᱵᱤᱥ ᱥᱤ ᱵᱟᱝ ᱦᱩᱭᱩᱜ ᱜᱮᱭᱟ ᱪᱮᱫᱟᱜ ᱥᱮ ᱚᱱᱟ ᱩᱥᱩ ᱟᱹᱰᱤ ᱢᱟᱨᱟᱝ ᱢᱟᱨᱟᱝ ᱜᱮᱭᱟ ᱥᱮ ᱚᱱᱟ ᱦᱚᱭ ᱠᱚᱛᱮ ᱫᱚᱢ ᱜᱤᱛᱤᱡᱚᱜ ᱜᱮᱭᱟ
ᱳ ᱟᱪᱪᱷᱟ ᱟᱪᱪᱷᱟ ᱟᱪᱪᱷᱟ
ᱜᱤᱛᱤᱡ ᱞᱮᱱᱠᱷᱟᱱ ᱜᱮᱛᱚ ᱟᱨᱦᱚᱸ ᱥᱮᱭᱟᱜ ᱜᱮᱭᱟ ᱥᱮ ᱫᱟᱜᱽ ᱨᱮ
ᱦᱮᱸ ᱦᱮᱸ
ᱟᱨ ᱨᱮᱥᱮᱱ ᱮᱠᱫᱚᱢ ᱯᱩᱨᱟᱹ ᱮᱠᱫᱚᱢ ᱯᱷᱟᱸᱠᱟ ᱯᱷᱟᱸᱠᱟ ᱜᱮᱛᱮ
ᱟᱪᱪᱷᱟ
ᱦᱮᱸ